ᱦᱮᱸ ᱦᱮᱸ ᱡᱚᱸᱦᱟᱨ ᱜᱮ ᱜᱚᱢᱠᱮ ᱾
ᱦᱩᱸ
ᱛᱟᱦᱞᱮ ᱪᱮᱫ ᱵᱤᱱ ᱪᱤᱠᱟᱹᱭᱮᱜᱼᱟ? ᱟᱹᱞᱤ
ᱪᱮᱦᱚᱸ ᱵᱟᱝ ᱫᱩᱲᱩᱵ ᱠᱟᱱᱟᱞᱮ ᱾
ᱞᱤᱧ ᱦᱮᱡ ᱠᱟᱱᱟ ᱠᱤᱱᱛᱩ ᱛᱮᱦᱮᱧ ᱠᱷᱮᱞ ᱵᱟᱝ ᱦᱩᱭᱩᱜ ᱫᱩᱲᱩᱵ ᱵᱟᱲᱟ ᱜᱮ ᱦᱩᱭᱩᱜ ᱠᱟᱱᱟ ᱾ ᱵᱟᱝ ᱮᱠᱷᱚᱱ ᱫᱚ ᱟᱹᱥᱩᱲ ᱠᱟᱜ ᱜᱮᱭᱟᱭ ᱾
ᱦᱩᱸ ᱦᱩᱸ ᱛᱮᱫ ᱯᱷᱟᱠ ᱾
ᱟᱪᱪᱷᱟ
ᱫᱟᱜ ᱡᱟᱹᱲᱤ ᱮᱱᱟ ᱫᱚ ᱫᱟᱜ ᱡᱟᱹᱲᱤᱭᱮᱫ ᱛᱟᱦᱮᱸᱱᱟ ᱠᱚᱴᱟ ᱫᱤᱱ ᱫᱚᱢᱮ᱾
ᱛᱟᱦᱚᱞᱮ ᱟᱨ ᱪᱮ
ᱟᱹᱣᱨᱤ ᱚᱲᱟᱜ ᱠᱚᱨᱮ ᱜᱮ ᱪᱮᱫ ᱵᱤᱱ ᱪᱤᱠᱟᱹᱭᱟ ᱚᱱᱟ ᱪᱟᱥ ᱠᱚᱨᱮ?
ᱚ
ᱡᱟᱹᱲᱤᱫᱟᱭ ᱥᱮ ᱦᱮᱸ ᱟᱸᱡᱚᱢᱚᱜ ᱠᱟᱱ ᱜᱮᱭᱟ ᱱᱟᱯᱟᱭ ᱛᱮᱜᱮ ᱟᱸᱡᱚᱢᱚᱜ ᱠᱟᱱᱟ ᱾
ᱟᱪᱪᱷᱟ ᱪᱷᱟ ᱪᱷᱟ ᱴᱷᱤᱠ ᱜᱮᱭᱟ ᱞᱟᱹᱭ ᱵᱤᱱ
ᱟᱸ
ᱮᱵᱮᱱ ᱫᱚ ᱫᱚᱢᱮᱭ ᱠᱷᱮᱞ ᱚᱱ ᱛᱟᱦᱮᱸᱱᱟ ᱯᱷᱩᱴᱵᱚᱞ ᱵᱚᱞ ᱠᱚ ᱾
ᱦᱮᱸ ᱫᱚᱢᱮ ᱠᱚ ᱦᱮᱸ ᱫᱚᱢᱮ ᱠᱚ ᱠᱷᱮᱞ ᱜᱮᱭᱟ ᱱᱚᱛᱮ ᱯᱷᱩᱴᱵᱚᱞ, ᱫᱚ ᱮᱠᱷᱚᱱ ᱮ ᱛᱮᱤᱦᱤᱧ ᱫᱚ ᱵᱟᱯᱞᱟ ᱚᱲᱟᱜ ᱠᱟᱱᱟ ᱥᱮ ᱚᱱᱟ ᱠᱷᱟᱹᱛᱤᱨ ᱛᱮ ᱥᱮᱨᱚᱠᱚᱢ
ᱯᱮᱠᱴᱤᱥ ᱠᱚᱫᱚ ᱾
ᱟᱪᱪᱷᱟ ᱠᱚ ᱠᱷᱮᱞ ᱜᱮᱭᱟ ᱥᱮ ᱵᱟᱝ ᱯᱷᱩᱴᱵᱚᱞ ᱠᱚ?
ᱦᱮᱸ ᱠᱷᱮᱞ ᱵᱟᱲ ᱭᱟᱠᱚ ᱵᱷᱟᱹᱞᱤ ᱜᱮᱭᱟ, ᱱᱛᱮ ᱦᱚᱸ ᱠᱷᱮᱞ ᱛᱟᱦᱮᱱ ᱜᱮᱭᱟ᱾
ᱟᱪᱪᱷᱟ - ᱟᱪᱪᱷᱟ
ᱴᱩᱱᱟᱢᱮᱴ ᱫᱚ ᱵᱷᱟᱞᱮ ᱜᱮ ᱦᱩᱭᱩᱜ-ᱟ᱾ ᱞᱩᱴᱩᱴ ᱴᱩᱱᱟ ᱢᱮᱴ ᱠᱚ
ᱚ ᱴᱩᱨᱱᱟᱢᱮᱱ ᱠᱚ ᱦᱩᱭᱩᱜ ᱜᱮᱭᱟ ᱥᱮ᱾
ᱠᱷᱮᱞ ᱫᱚ ᱫᱚᱢᱮ ᱦᱩᱭᱩᱜ ᱛᱟᱦᱮᱱᱟ᱾
ᱚ ᱛᱟᱦᱚᱞᱮ ᱜᱚᱝᱠᱮ ᱟᱹᱵᱤᱱ ᱦᱚᱸᱵᱤᱱ ᱠᱷᱮᱞ ᱜᱮᱭᱟ ᱥᱮ ᱵᱟᱝ?
ᱦᱮᱸ ᱟᱹᱞᱤᱧ ᱞᱤᱧ ᱠᱷᱮᱞ ᱛᱟᱦᱮ ᱠᱷᱮᱞ ᱵᱟᱲᱟ ᱛᱟᱦᱮ ᱜᱮᱭᱟ ᱦᱮᱸ ᱠᱷᱮᱞ ᱜᱮᱭᱟᱞᱤᱧ᱾
ᱮ ᱵᱟ! ᱟᱹᱰᱤ ᱱᱟᱯᱟᱭ
ᱦᱮᱸ ᱱᱟᱯᱟᱭ ᱫᱚ ᱱᱟᱯᱟᱭ ᱜᱮ, ᱱᱟᱯᱟᱭ ᱫᱚ ᱦᱮᱸ ᱮᱥᱴᱟᱨ ᱨᱮ ᱯᱚᱵᱞᱮᱢ ᱥᱤᱱᱮᱢᱟ ᱛᱟᱦᱮ ᱥᱮ
ᱪᱮᱫ ᱵᱮᱱ ᱢᱮᱱᱫᱟ᱾ ᱪᱤᱫᱪᱳ ᱵᱮᱱ ᱢᱮᱱᱟᱫ᱾
ᱦᱮᱞᱳ
ᱦᱮ ᱞᱤᱧ ᱟᱸᱡᱚᱢ ᱫᱟ᱾
ᱠᱚ ᱠᱟᱱᱟ ᱟᱞ
ᱪᱮ
ᱠᱟᱛᱷᱟ ᱟᱸᱡᱚᱢᱚᱜ ᱠᱟᱱᱟ ᱮᱵᱮᱨ
ᱦᱮᱸ ᱱᱤᱛᱚᱜ ᱫᱚ ᱟᱸᱡᱚᱢᱚᱜ ᱠᱟᱱᱟ ᱢᱚᱸᱡᱽ ᱛᱮᱜᱮ᱾
ᱦᱩᱸ- ᱦᱩᱸ ᱟᱪᱪᱷᱟ ᱱᱚᱣᱟ ᱦᱩᱞ ᱢᱟᱦᱟ ᱚᱠᱟᱞᱮᱠᱟ ᱯᱟᱨᱚᱢᱮᱱᱟ ᱛᱟᱦᱚᱞᱮ?
ᱦᱩᱞ ᱢᱟ ᱱᱟᱯᱟᱭ ᱛᱮᱜᱮᱞᱮ ᱯᱟᱨᱚᱢ ᱮᱢᱟᱱ ᱱᱟ ᱯᱟᱨᱚᱢ ᱱᱟ᱾
ᱦᱩᱸ
ᱚᱱᱛᱮ ᱟᱯᱮᱜ ᱜᱮ ᱛᱤᱠᱟᱹ ᱜᱮ ᱯᱮ ᱢᱟᱱᱟᱣ ᱠᱮᱫᱟ᱾
ᱦᱮᱸ ᱟᱞᱮ ᱦᱚᱸ ᱟᱹᱰᱤ ᱱᱟᱯᱟᱭ ᱛᱮᱜᱮ ᱢ ᱦᱮᱸ- ᱦᱮᱸ ᱟᱹᱰᱤ ᱱᱟᱯᱟᱭ ᱛᱮᱜᱮᱞᱮ ᱯᱟᱨᱚᱢ ᱠᱟᱫᱟ, ᱟᱨ ᱡᱟᱦᱟᱸ ᱛᱤᱱᱟᱹᱜ
ᱟᱫᱚ ᱥᱟᱱᱛᱟᱞᱟ ᱟᱹᱤᱱᱟ ᱱᱟᱯᱟᱭ ᱛᱮ ᱯᱟᱨᱚᱢ ᱵᱟᱝ᱾
ᱦᱩᱸ ᱦᱩᱸ ᱟᱨ ᱡᱟᱦᱟᱸ ᱛᱤᱱᱟᱹᱜ ᱱᱚᱛᱟᱱ ᱢᱟ ᱢᱟᱱᱮ ᱦᱚᱲ ᱠᱚ ᱛᱟᱦᱮᱸ ᱠᱟᱱᱟ ᱩᱱᱠᱩ ᱦᱚᱸ᱾ ᱱᱮᱣᱛᱟ ᱠᱚ ᱚ-ᱟᱞᱮᱫ ᱠᱚᱣᱟ-ᱟ ᱩᱱᱠᱩ ᱠᱚᱣᱟᱜᱱ ᱮ ᱮᱥᱯᱤᱥ ᱛᱟᱞᱟᱛᱮ ᱞᱟᱹᱭ ᱮ ᱢᱟᱱᱮ ᱞᱟᱹᱭ ᱠᱮᱫᱟ ᱠᱚ ᱡᱮ ᱦᱮᱸ ᱚᱠᱟᱞᱮᱠᱟ ᱦᱮᱸ
ᱦᱚᱸ
ᱥᱟᱱᱟᱢ ᱠᱟᱛᱷᱟ ᱠᱚ ᱞᱟᱹᱭ ᱠᱮᱫᱟ᱾ ᱦᱮᱸ ᱡᱮ ᱚᱠᱟ ᱞᱮᱠᱟ ᱠᱟᱛᱮᱜ ᱟᱨᱚ ᱟᱵᱚᱣᱟᱜ ᱥᱟᱶᱛᱟ ᱞᱟᱦᱟ ᱥᱮ ᱪᱟᱞᱟᱜᱼᱟ᱾ ᱦᱩᱸ
ᱦᱩᱸ
ᱟᱨᱚ
ᱪᱤᱠᱟ ᱫᱚᱵᱚᱱ ᱪᱤᱠᱠᱟᱛᱮᱵᱚᱱ ᱪᱟᱞᱟᱜᱼᱟ ᱵᱟᱝᱥᱮ ᱞᱟᱦᱟᱛᱮ ᱥᱟᱱᱛᱟᱬ᱾
ᱥᱮᱫᱟᱭ ᱚᱠᱟ ᱚᱠᱟ ᱞᱮᱠᱟᱛᱮ ᱚᱱᱟ ᱮ ᱦᱩᱞ ᱩᱚ ᱢᱟᱱᱮ ᱦᱩᱞ ᱦᱩᱭ ᱞᱮᱱᱟ ᱚᱱᱟ ᱠᱚ ᱥᱟᱱᱟᱢ ᱨᱮᱱ ᱠᱟᱛᱷᱟ ᱠᱚ ᱟᱨᱠᱤ ᱦᱩᱭᱱᱟ᱾
ᱦᱸ ᱞᱮᱥ ᱞᱮᱥ ᱢᱟᱱᱮ ᱞᱟᱭ ᱥᱚᱫᱚᱨᱠᱮᱫᱟ-ᱠᱚ᱾
ᱦᱮᱸ- ᱦᱮᱸ - ᱦᱮᱸ ᱟᱪᱪᱷᱟ ᱟᱨ ᱚᱱᱛᱮ ᱚᱱᱟ ᱦᱩᱞ ᱢᱟᱦᱟ ᱥᱮᱫ ᱨᱮ ᱮᱸ ᱚᱱᱟ ᱯᱨᱳᱜᱨᱟᱢ ᱠᱚᱦᱚᱸ ᱦᱩᱭᱩᱜ ᱜᱮᱭᱟ? ᱥᱮ ᱟᱯᱮᱥᱮᱫ᱾
ᱵᱟᱝ ᱦᱩᱭᱩᱜ ᱜᱮᱭᱟ ᱫᱚ ᱯᱨᱳᱜᱨᱟᱢ ᱫᱚ ᱦᱩᱞ ᱢᱟᱦᱟᱞ ᱯᱨᱳᱜᱨᱟᱢ ᱠᱚᱫᱚ ᱵᱟᱝ ᱜᱮ ᱵᱟᱝ ᱦᱩᱭ ᱠᱟᱱᱟ ᱥᱟᱱᱛᱟᱲᱟᱜ ᱠᱟᱱᱟ ᱥᱮ᱾
ᱦᱮᱸ ᱮᱵᱟᱨ ᱱᱩᱱᱟᱹᱜ ᱢᱟᱲᱟᱝ ᱢᱤᱫᱴᱮᱱ ᱫᱤᱱ ᱨᱮ ᱡᱩᱚᱫᱤ ᱯᱨᱳᱜᱨᱟᱢ ᱵᱚᱱ ᱠᱚᱨᱟᱣ ᱼᱟ ᱾ᱛᱟᱦᱚᱞᱮ ᱫᱚ ᱟᱹᱰᱤ ᱵᱟᱹᱲᱤᱡ ᱜᱮ ᱵᱩᱡᱷᱟᱹᱜᱼᱟ ᱦᱮᱸ ᱥᱮ ᱾
ᱵᱟᱹᱲᱤᱡ ᱫᱚ ᱵᱟᱹᱲᱤᱡ ᱜᱮ ᱾
ᱦᱩᱸ ᱾
ᱚᱱᱟ ᱛᱚ ᱵᱟᱝ ᱢᱚᱸᱡᱽ ᱛᱮ ᱛᱩᱢᱫᱟᱜ ᱴᱟᱢᱟᱠ ᱠᱚᱛᱮ ᱞᱮ ᱯᱟᱨᱚᱢ ᱠᱮᱫᱟ ᱾
ᱮ ᱟᱪᱪᱷᱟ ᱾
ᱟᱵᱩ ᱫᱚ ᱥᱟᱱᱛᱟᱞ ᱥᱟᱱᱛᱟᱞᱟᱜ ᱫᱚ ᱴᱟᱢᱟᱠ ᱟᱛᱮ ᱜᱮ ᱥᱮ ᱠᱟᱱᱟ ᱾
ᱦᱩᱸ ᱦᱩᱸ ᱾
ᱛᱩᱝᱫᱟᱜ ᱴᱟᱢᱟᱠ ᱟᱛᱮ ᱜᱮ
ᱚᱱᱟ ᱢᱟ ᱠᱟᱱ ᱜᱮᱭᱟ, ᱦᱩᱸ ᱮᱵᱟᱨ ᱟᱯᱱᱟᱨᱟᱜ ᱡᱩᱫᱤ ᱟᱸ ᱟᱯᱱᱟᱨᱟᱜ ᱡᱩᱫᱤ ᱥᱟᱯᱟᱵ ᱠᱚ ᱵᱟᱵᱚᱱ ᱥᱟᱵ ᱫᱚᱦᱚᱭᱟ ᱛᱟᱦᱚᱞᱮ ᱫᱚ ᱮᱸ ᱦᱮᱸ ᱦᱮᱸ ᱛᱟᱦᱞᱮ ᱟᱫᱚ ᱟᱫᱚᱜ ᱟᱥᱮ ᱮᱠᱷᱚᱱ ᱡᱟᱦᱟᱸ ᱞᱮᱠᱟ ᱪᱟᱞᱟᱜ ᱠᱟᱱᱟ ᱚᱱᱟ ᱪᱷᱟᱹᱯ ᱯᱨᱤ ᱫᱚᱝ ᱮᱱᱮᱡ ᱚᱱᱟ ᱠᱚ ᱠᱷᱚᱱᱟᱜ ᱦᱚᱸ ᱠᱟᱹᱴᱤᱡ ᱥᱟᱦᱟᱣ ᱦᱩᱭᱩᱜᱼᱟ ᱦᱮᱸ ᱥᱮ ᱾ ᱮᱵᱟᱨ ᱫᱚ ᱚᱱᱟ ᱰᱤᱡᱮ ᱵᱚᱠᱥ ᱠᱚ ᱦᱤᱡᱩᱜ ᱠᱟᱱᱟ ᱥᱮ ᱚᱱᱟ ᱠᱷᱟᱹᱛᱤᱨ ᱛᱮᱦᱚᱸ ᱠᱟᱹᱴᱤᱡ ᱚᱱᱟ ᱟᱯᱱᱟᱨᱟᱜ ᱡᱟᱦᱟᱸ ᱥᱟᱯᱟᱵ ᱠᱚ ᱢᱮᱱᱟᱜ ᱟᱠᱟᱫᱟ ᱡᱮᱢᱚᱱ ᱛᱩᱢᱫᱟᱜ ᱴᱟᱢᱟᱠ ᱨᱮᱜ ᱜᱮᱲᱟ ᱚᱱᱟ ᱠᱚᱦᱚᱸ ᱢᱟᱱᱮ ᱥᱮᱨᱚᱠᱚᱢ ᱮᱸ ᱵᱟᱠᱚ ᱵᱟᱲᱟᱭᱟ ᱞᱟᱹᱭ ᱜᱟᱱᱚᱜᱼᱟ ᱦᱮᱸᱥᱮ ᱾ ᱚᱱᱟ ᱠᱚ ᱥᱟᱵ ᱫᱚᱦᱚ ᱟᱹᱰᱤ ᱞᱟᱹᱠᱛᱤ ᱠᱟᱱ ᱜᱮᱭᱟ ᱪᱮᱫᱟᱜ ᱥᱮ ᱱᱟᱦᱟᱜ ᱛᱚ ᱨᱮ ᱡᱩᱫᱤ ᱟᱵᱚᱣᱟᱜ ᱡᱟᱦᱟᱸ ᱟᱹᱨᱤᱪᱟᱹᱞᱤ ᱨᱮᱱᱟᱜ ᱥᱟᱯᱟᱯ ᱠᱚ ᱢᱮᱱᱟᱜ ᱠᱟᱫᱟ ᱚᱱᱟ ᱡᱩᱫᱤ ᱵᱟ ᱵᱟᱵᱚᱱ ᱥᱟᱵ ᱫᱚᱦᱚᱭᱟ ᱛᱟᱦᱚᱞᱮ ᱟᱵᱚᱣᱟᱜ ᱡᱟᱦᱟᱸ ᱥᱚᱢᱟᱡᱽ ᱚᱱᱟ ᱦᱚᱸ ᱯᱟᱥᱮᱡ ᱛᱟᱭᱚᱢᱚᱜᱼᱟ ᱦᱮᱸ ᱥᱮ ᱾ ᱦᱮᱸ ᱚᱱᱟ ᱥᱟᱶᱛᱟ ᱵᱟᱧᱪᱟᱣ ᱞᱟᱹᱜᱤᱫ ᱦᱚᱸ, ᱚᱱᱟ ᱥᱟᱶᱛᱟ ᱵᱟᱧᱪᱟᱣ ᱞᱟᱹᱜᱤᱫ ᱦᱚᱸ ᱟᱵᱚᱣᱟᱜ ᱡᱟᱦᱟᱸ ᱥᱟᱯᱟᱵ ᱠᱚ ᱚᱱᱟ ᱠᱚ ᱥᱟᱱᱟᱢ ᱞᱮᱠᱟᱱ ᱟᱹᱨᱤᱪᱟᱹᱞᱤ ᱨᱮᱱᱟᱜ ᱡᱟᱦᱟᱸ ᱛᱤᱱᱟᱹᱜ ᱡᱤᱱᱤᱥ ᱠᱚ ᱢᱮᱱᱟᱜ ᱠᱟᱫᱟ ᱚᱱᱟ ᱠᱚ ᱥᱟᱵ ᱫᱚᱦᱚ
ᱞᱟᱹᱛᱤᱱ ᱜᱮ ᱥᱟᱶᱛᱮ ᱞᱟᱦᱟ ᱥᱮᱫ ᱪᱟᱞᱟᱣ ᱾
ᱦᱮᱸ ᱾ ᱟᱨᱠᱷᱟᱱ ᱧᱮᱞᱚᱜᱼᱟ ᱠᱤ ᱫᱷᱤᱨᱮ ᱫᱷᱤᱨᱮ ᱟᱫᱚᱜᱼᱟ ᱾
ᱦᱮᱸ ᱵᱟᱵᱩᱱ ᱥᱟᱵ ᱫᱚᱦᱚ ᱞᱮᱠᱷᱟᱱ ᱪᱤᱠᱟᱛᱮ ᱤᱭᱟᱹᱜ-ᱟ? ᱟᱫᱚᱜ ᱜᱮᱭᱟ ᱾ ᱥᱟᱵ ᱫᱚᱦᱚ ᱞᱟᱦᱟ ᱥᱮᱫ ᱪᱟᱞᱟᱣ ᱨᱮᱱᱟᱜ
ᱟᱪᱪᱷᱟ ᱨᱩ ᱨᱟᱦᱟ ᱫᱚᱵᱤᱱ ᱵᱟᱲᱟᱭ ᱜᱮᱭᱟ ᱥᱮ ᱵᱟᱝ ᱛᱟᱦᱚᱞᱮ ᱟᱵᱤᱱ?
ᱵᱟᱲᱟᱭ ᱜᱮᱭᱟᱞᱤᱧ ᱩᱱᱟᱹᱜ ᱚᱱᱠᱟ ᱞᱮᱠᱟ ᱫᱚ ᱩᱱᱟᱹᱜ ᱴᱟ ᱫᱚ ᱵᱟᱝᱞᱤᱧ ᱜᱟᱱᱟ ᱾
ᱦᱮᱸ ᱦᱮᱸ ᱟᱹᱰᱤ ᱱᱟᱯᱟᱭ ᱜᱮ ᱵᱟᱲᱟᱭ ᱫᱚ ᱟᱹᱰᱤ ᱞᱟᱹᱠᱛᱤ ᱠᱟᱱ ᱜᱮᱭᱟ ᱦᱮᱸ ᱥᱮ ᱾
ᱥᱟᱱᱛᱟᱲᱟᱜ ᱡᱟᱦᱟᱸ ᱛᱤᱱᱟᱹᱜ ᱱᱟᱥᱮ ᱱᱟᱥᱮ ᱫᱩᱞᱤᱧ ᱵᱟᱱᱟ ᱵᱟᱲᱟᱭ ᱜᱮᱭᱟ ᱾ ᱟᱵᱮᱱ ᱫᱚᱵᱮᱱ ᱵᱟᱲᱟᱭᱟ ᱥᱮ ᱵᱟᱝ ᱛᱟᱦᱚᱞᱮ?
ᱦᱮᱸ ᱱᱟᱥᱮᱱᱟᱜ ᱫᱚ ᱵᱟᱲᱟᱭ ᱜᱮᱭᱟᱞᱤᱧ, ᱟᱫᱚ ᱡᱚᱛᱚ ᱫᱚ ᱵᱟᱹᱞᱤᱧ ᱵᱟᱲᱟᱭᱟ ᱱᱟᱦᱟᱜ ᱾ ᱦᱮᱸᱥᱮ, ᱦᱮᱸ ᱾
ᱛᱚᱵᱮ ᱵᱟᱵᱚᱱ ᱜᱟᱱ ᱫᱟᱲᱮᱜᱼᱟ ᱥᱮ ᱾
ᱦᱮᱸ ᱦᱮᱸ᱾ ᱡᱟᱦᱟᱸ ᱛᱤᱱᱟᱹᱜ ᱵᱟᱲᱟᱭ ᱨᱮᱱᱟᱜ ᱚᱱᱟ ᱩᱱᱟᱹᱜ ᱫᱚᱞᱟᱝ ᱵᱟᱲᱟᱭ ᱜᱮᱭᱟ ᱾ ᱠᱤᱪᱷᱩᱴᱟ, ᱮᱵᱟᱨ ᱟᱥᱛᱮ ᱟᱥᱛᱮ ᱱᱟᱦᱟᱜ ᱦᱮᱸ ᱥᱮᱬᱟ ᱦᱩᱭᱩᱜ-ᱟ ᱦᱟᱸᱜ ᱾
ᱛᱩᱫ ᱱᱟᱦᱮᱞ ᱜᱮ ᱛᱮᱞᱟ ᱥᱮᱬᱟᱻ
ᱩᱸ ᱩᱸ, ᱟᱪᱪᱷᱟ
ᱞᱟ. ᱭ ᱵᱮᱱ ᱾
ᱮᱸ ᱛᱟᱦᱚᱞᱮ ᱚᱱᱟ ᱡᱟᱦᱟᱸ ᱛᱤᱱᱟᱹᱜ ᱥᱟᱯᱟᱵ ᱠᱚ ᱟᱯᱮ ᱥᱮᱱᱟᱜ ᱢᱟᱱᱮ ᱚᱠᱟ ᱞᱮᱠᱟᱱ ᱛᱩᱢᱫᱟᱜ ᱴᱟᱢᱟᱜ ᱠᱚ ᱟᱨᱠᱤ ᱢᱮᱱᱟᱜ ᱟᱠᱟᱫᱟ? ᱢᱟᱱᱮ ᱱᱚᱛᱮ ᱡᱮ ᱞᱮᱠᱟ ᱢᱟᱱᱮ ᱦᱩᱰᱤᱧ ᱦᱩᱰᱤᱧ ᱛᱩᱢᱫᱟᱜ ᱴᱟᱢᱟᱠ ᱾ ᱟᱨ ᱟᱯᱮ ᱥᱮᱫ ᱢᱟᱱᱮ ᱚᱠᱟ ᱞᱮᱠᱟ? ᱞᱟᱴᱩᱣᱟᱜ ᱥᱮ, ᱚᱻ ᱦᱚ ᱾
ᱦᱮᱸ ᱥᱮᱫᱟᱭ ᱡᱤᱠᱟ ᱛᱟᱦᱮᱸ ᱠᱟᱱᱟ ᱚᱱᱠᱟᱜᱮ।
ᱟᱪᱪᱷᱟ ᱟᱪᱪᱷᱟ ᱟᱹᱰᱤ ᱱᱟᱯᱟᱭ ᱚᱱᱟ ᱨᱩ ᱨᱟᱦᱟ ᱠᱚ
ᱦᱮᱸ ᱵᱟᱲᱟᱭ ᱜᱮᱭᱟᱞᱮ ᱵᱟᱦᱟ, ᱥᱚᱨᱦᱟᱭ, ᱫᱚᱝ, ᱞᱟᱜᱽᱲᱮ ᱾ ᱚᱱᱟ ᱠᱚᱫᱚ ᱵᱟᱧ ᱟᱸᱡᱚᱢ ᱮᱫᱟ ᱨᱚᱲ ᱴᱟᱣᱟᱨᱮ ᱯᱨᱚᱵᱞᱮᱢ ᱮᱫ ᱛᱟᱵᱮᱱᱟ ᱱᱟᱥᱮᱱᱟᱜ ᱾
ᱦᱮᱸ ᱟᱸᱡᱚᱢᱚᱜ ᱠᱟᱱᱟ ᱾
ᱚᱱᱛᱮ ᱴᱟᱣᱟᱨᱮ ᱯᱨᱚᱵᱞᱮᱢᱮ ᱧᱟᱢᱮᱫ ᱛᱟᱵᱤᱱᱟ ᱾
ᱦᱮᱸ ᱟᱪᱪᱷᱟ ᱟᱪᱪᱷᱟ ᱦᱟᱯᱮ
ᱦᱮᱸ ᱦᱟᱸ ᱟᱸᱡᱚᱢᱚᱜ ᱠᱟᱱ ᱜᱮᱭᱟ ᱪᱮᱠᱟᱪᱚ ᱯᱨᱚᱵᱞᱮᱢᱮᱫ ᱛᱟᱵᱤᱱᱟ ᱾ ᱞᱟᱹᱭ ᱵᱮᱱ ᱦᱮᱸ ᱜᱚᱝᱠᱮ ᱟᱵᱮᱱᱟᱜ ᱴᱟᱣᱟᱨ ᱜᱮ ᱢᱚᱸᱡᱽ ᱛᱮ ᱵᱟᱭ ᱮᱢᱫᱟ ᱰᱤᱥᱴᱟᱵᱮᱫ ᱛᱟᱵᱮᱱᱟ। ᱦᱩᱸ